ᱦᱮᱸ
ᱦᱮᱞᱳᱣ
ᱦᱮᱸ ᱦᱮ ᱟᱡᱸᱚᱢᱚᱜ
ᱦᱮᱸ ᱜᱚᱢᱠᱮ ᱡᱚᱦᱟᱨ ᱜᱮ
ᱦᱮ ᱦᱩᱸ ᱱᱟᱯᱟᱭ ᱵᱟᱲᱟ ᱜᱮ
ᱦᱳᱭ ᱱᱤᱛᱚᱜ ᱫᱚ ᱱᱤᱛᱚᱜ ᱫᱷᱟᱨᱤᱡ ᱱᱟᱯᱟᱭ ᱵᱟᱲᱟ ᱜᱮ ᱚᱲᱟᱜ ᱦᱚᱲ ᱠᱚᱦᱚᱸ ᱱᱟᱯᱟᱭ ᱵᱟᱲᱟ ᱜᱮ ᱦᱮᱱᱟᱜ ᱠᱚᱣᱟ ᱟᱯᱮᱜ ᱜᱮ ᱪᱮᱫ ᱞᱮᱠᱟ ᱦᱮᱱᱟᱜ ᱯᱮᱭᱟ
ᱦᱮᱸ ᱟᱞᱮ ᱦᱚᱸ ᱱᱤᱭᱟᱹ ᱚᱠᱛᱚ ᱫᱚ ᱱᱟᱯᱟᱭ ᱵᱟᱲᱟ ᱜᱮ ᱱᱤᱛ ᱜᱷᱟᱹᱲᱤᱡ ᱫᱚ ᱚᱲᱟᱜ ᱠᱚᱨᱮ ᱦᱚᱸ
ᱦᱳᱭ ᱛᱚ
ᱦᱩᱸ ᱦᱩ ᱟᱫᱚ ᱦᱟᱸᱜ ᱠᱤᱫᱩᱜ ᱵᱟᱲᱟ ᱠᱚᱫᱚ ᱦᱩᱭᱱᱟᱥᱮ ᱵᱟᱝ ᱦᱟᱸᱜ
ᱦᱳᱭ ᱜᱚᱝᱠᱮ ᱠᱤᱫᱩ ᱵᱚᱲᱟ ᱫᱚ ᱮᱠᱴᱩ ᱢᱟᱲᱟᱝ ᱜᱮ ᱦᱩᱭ ᱵᱟᱲᱟᱭᱮᱱᱟ ᱟᱫᱚ ᱛᱮᱦᱮᱧ ᱫᱚ ᱢᱟᱱᱮ ᱵᱷᱟᱜᱤ ᱧᱚᱜ ᱜᱮ ᱢᱟᱱᱟᱣ ᱵᱟᱲᱟᱭᱮᱱᱟ ᱫᱟᱜ ᱵᱟᱲᱟ ᱞᱮᱫᱟᱭ ᱛᱚ ᱟᱫᱚ ᱠᱩ ᱠᱟᱹᱴᱤᱡ ᱥᱟᱵ ᱵᱟᱲᱟ ᱦᱩᱭ ᱞᱮᱱᱟ ᱩᱱᱠᱩᱜᱮ ᱩᱛᱩ ᱵᱟᱲᱟ ᱠᱟᱛᱮᱜ ᱡᱚᱢ ᱵᱟᱲᱟ ᱦᱚᱜ ᱫᱩᱲᱩᱵ ᱵᱟᱲᱟ ᱦᱩᱭ ᱠᱟᱱᱟ ᱦᱟᱸᱜ᱾
ᱦᱩᱸ ᱦᱩᱸ
ᱟᱵᱤᱱᱜᱮ ᱪᱮᱫ ᱠᱚᱵᱮᱱ ᱪᱤᱠᱟᱹ ᱵᱟᱲᱟᱭᱫᱟ
ᱟᱞᱤᱧ ᱦᱚᱸ ᱱᱚᱜ ᱚᱭ ᱡᱚᱢ ᱠᱤᱫᱩᱵ ᱵᱟᱲᱟ ᱠᱟᱛᱮᱫᱜᱮ ᱦᱟᱸᱜ ᱫᱩᱲᱩᱵ ᱵᱟᱲᱟ ᱦᱩᱭ ᱞᱮᱱᱟ᱾ ᱟᱫᱚ ᱦᱟᱸᱜ ᱦᱩᱫᱤᱥ ᱦᱩᱭᱱᱟ ᱡᱮ ᱵᱟᱝ ᱦᱟᱜ ᱫᱩᱲᱩᱵ ᱦᱩᱭ ᱟᱠᱟᱱᱟᱱᱟ ᱛᱟᱦᱚᱞ ᱦᱟᱱᱛᱮᱱᱟᱜ ᱠᱟᱹᱢᱤ ᱠᱚᱦᱚᱸ ᱱᱚᱛᱮᱱᱟᱜ ᱟᱵᱚ ᱱᱚᱣᱟ ᱠᱟᱹᱢᱤ ᱠᱚᱦᱚ ᱠᱚᱦᱚᱸᱹᱹᱹ ᱛᱟᱭᱚᱢᱚᱜ ᱠᱟᱱᱟ ᱟᱫᱚ ᱛᱟᱦᱚᱞᱮᱧ ᱢᱮᱱᱫᱟᱹᱧ ᱡᱟᱜᱮ ᱢᱤᱫᱴᱮᱱ ᱜᱟᱱ ᱦᱟᱸᱜ ᱤᱧ ᱯᱷᱱ ᱠᱟᱜ ᱞᱮᱜ ᱠᱚᱞ ᱞᱮᱜᱤᱧ ᱛᱟᱦᱚᱞᱮ ᱤᱱᱟᱹ ᱠᱷᱟᱱ ᱱᱚᱛᱮᱱᱟᱜ ᱦᱚᱸ ᱯᱩᱨᱟᱹ ᱧᱚᱜᱚᱜᱼᱟ
ᱦᱳᱭ ᱦᱳᱭ
ᱦᱮᱸ ᱸ ᱜᱨᱩᱨᱩᱯ ᱨᱮ ᱫᱚᱢᱮ ᱦᱟᱸᱜ ᱠᱚ ᱢᱮᱥᱮᱡ ᱢᱟᱠᱚ ᱢᱮᱥᱮᱡᱮᱫ ᱜᱮᱭᱟ ᱧᱮᱞᱚᱜ ᱠᱟᱱ ᱜᱮᱭᱟ ᱟᱫᱚ ᱢᱮᱱᱫᱟ. ᱧ ᱛᱟᱦᱞᱮ ᱡᱟᱦᱟᱸᱭ ᱢᱮᱱᱟᱜ ᱠᱚ ᱠᱷᱟᱱ ᱫᱚ ᱠᱚᱞ ᱦᱩᱭ ᱞᱮᱱᱜᱮ ᱢᱤᱛ ᱜᱷᱟ. ᱲᱤᱡ ᱨᱚᱯᱚᱲ ᱦᱩᱭ ᱞᱮᱱᱜᱮ
ᱦᱳᱭ ᱦᱳᱭ
ᱦᱩᱸ ᱦᱸ ᱟᱫᱚ ᱦᱟᱸᱜ ᱫᱚᱢᱮ ᱫᱟᱜ ᱛᱟᱦᱚᱞᱮ ᱟᱯᱮ ᱥᱮᱫ ᱫᱚ ᱦᱟᱸᱜ
ᱦᱳᱭ ᱦᱳᱭ ᱫᱟᱜ ᱫᱚ ᱦᱚᱸᱜ ᱚᱭ ᱛᱮᱦᱮᱧ ᱜᱟᱯᱟ ᱜᱮ ᱫᱟᱜ ᱫᱟᱭ, ᱞᱟᱦᱟᱛᱮᱫ ᱫᱚ ᱦᱟᱜ ᱛᱮᱢᱚᱱ ᱮᱠᱴᱟ ᱫᱚ ᱫᱟᱜ ᱠᱚᱫᱚ ᱵᱟᱝ ᱧᱮᱞ ᱟᱠᱟᱱᱟ ᱦᱟᱸᱜ ᱛᱮᱦᱮᱧ ᱜᱟᱯᱟ ᱜᱮ ᱫᱟᱜ ᱮ ᱫᱷᱩᱨᱟᱹᱣ ᱟᱠᱟᱱᱟ ᱟᱫᱚ, ᱫᱮᱠᱷᱤᱭ ᱪᱤᱠᱟᱹᱭ ᱫᱟᱭ ᱦᱟᱜ
ᱦᱳᱭ ᱦᱳᱭ ᱟᱞᱮ ᱥᱮᱫ ᱫᱚ ᱦᱟᱜ ᱫᱟᱜ ᱫᱚᱭ ᱫᱟᱜ ᱮ ᱜᱮᱭᱟ ᱦᱟᱸᱜ ᱢᱮᱱᱠᱷᱟᱱ ᱫᱚ ᱟᱫᱚ ᱩᱱᱟᱹᱜ ᱟᱸᱴ ᱫᱚ ᱦᱟᱸᱜ ᱵᱟᱹᱱᱩᱜᱼᱟ ᱵᱟᱹᱱᱩᱜ ᱟᱱᱟ ᱚᱱᱠᱟ ᱫᱚ ᱵᱟᱭ ᱫᱟᱜ ᱟᱠᱟᱫ ᱞᱮᱭᱟ ᱛᱮᱦᱤᱧ ᱢᱟ ᱫᱚ ᱦᱟᱸᱜ ᱫᱚᱢᱮ ᱥᱤᱛᱩᱝ ᱠᱟᱜᱼᱟ ᱮᱢᱚᱱ ᱥᱤᱛᱩᱝ ᱠᱟᱜᱼᱟ ᱫᱚᱢᱮ ᱞᱚᱞᱚ ᱵᱩᱡᱽ ᱮᱱᱟ ᱫᱷᱚᱨᱚᱱ ᱫᱤᱱ ᱞᱮᱠᱟ ᱵᱩᱡᱽ ᱮᱱᱟ ᱛᱤᱦᱤᱧ ᱢᱟ
ᱦᱩ ᱦᱩ ᱛᱟᱦᱞᱮ ᱦᱟᱜ ᱟᱹᱞᱤᱧ ᱦᱚ ᱱᱤᱛᱚᱜ ᱫᱚ ᱱᱤᱭᱟᱹ ᱚᱠᱛᱚ ᱨᱮᱫᱚ ᱚᱞᱚᱜ ᱯᱟᱲᱦᱟᱜ ᱜᱮ ᱦᱟᱸᱜ ᱟᱨ ᱮᱢᱱᱤ ᱵᱚᱞ ᱠᱷᱮᱹᱞ ᱠᱚ ᱜᱟᱛᱮ ᱠᱚ ᱦᱟᱜ ᱦᱩᱭᱩᱜ ᱜᱮᱭᱟ ᱤᱱᱟᱹ ᱠᱚᱜᱮ
ᱟᱪᱪᱷᱟ ᱟᱪᱪᱷᱟ
ᱦᱮᱸ ᱟᱫᱚ ᱚᱱᱟ ᱦᱟᱜᱚᱱᱟ ᱪᱷᱟᱲᱟ ᱫᱚ ᱦᱟᱸᱜ ᱟᱫᱚ ᱵᱟᱹᱱᱩᱜ ᱠᱟᱫᱟ ᱦᱟᱜ ᱤᱭᱟᱹ ᱫᱚ ᱟᱫᱚ ᱚᱲᱟᱜ ᱠᱚᱨᱮ ᱫᱚ ᱢᱮᱱᱟᱜ ᱠᱚᱜᱮᱭᱟ ᱵᱚᱭᱦᱟᱧ ᱫᱟᱫᱟ ᱢᱮᱱᱟᱭ ᱠᱮᱭᱟ ᱦᱟᱸᱜ, ᱟᱫᱚ ᱩᱱᱠᱩ ᱠᱟᱹᱢᱤ ᱠᱚᱫᱚ, ᱵᱟᱵᱟ ᱛᱟᱠᱚ ᱢᱮᱱᱟᱜ ᱠᱚᱣᱟ, ᱦᱚᱯᱚᱱ ᱵᱟ ᱛᱟᱠᱚ᱾
ᱴᱷᱤᱠ ᱛᱟᱦᱞᱮ ᱜᱚᱝᱠᱮ, ᱱᱚᱣᱟ ᱵᱮᱲᱟ ᱫᱚ, ᱟᱵᱤᱱ ᱫᱚ ᱱᱤᱛᱚᱜ ᱫᱚ ᱚᱲᱟᱜ ᱠᱚᱨᱮ ᱜᱮ ᱥᱮᱹᱹ ᱥᱮ ᱵᱟᱨᱦᱮ ᱫᱤᱥᱚᱢ ᱠᱚᱨᱮᱜᱮ ᱦᱟ ᱱᱟ
ᱟᱢᱟ ᱦᱟᱸᱜ ᱚᱲᱟᱜ ᱫᱚ ᱵᱟᱹᱱᱩᱜ ᱞᱤᱧᱟ ᱦᱟᱸᱜ ᱟᱹᱞᱤᱧ ᱫᱚ ᱵᱟᱦᱮᱨᱮᱤᱧ ᱛᱟᱦᱮᱱ ᱠᱟᱱᱟ᱾
ᱟᱪᱷᱟ
ᱦᱩᱸ ᱦᱩᱸ ᱦᱩᱸ ᱵᱟᱨᱦᱮ ᱨᱮ ᱜᱮ ᱟᱫᱚ ᱦᱟᱸᱜ᱾ ᱡᱚᱢ ᱵᱟᱲᱟ ᱦᱩᱭᱮᱱ ᱛᱮ ᱦᱟᱸᱜ ᱟᱫᱚᱧ ᱢᱮᱱᱫᱟ ᱡᱮ ᱚᱲᱟᱜ ᱠᱚᱨᱮ ᱫᱚ ᱟᱨᱹᱹ ᱵᱟᱝ ᱜᱟᱱ ᱠᱚᱜᱼᱟ ᱱᱤᱭᱟᱹ ᱠᱚᱫᱚ ᱩᱱᱟᱹᱜ ᱫᱚ ᱦᱟᱸᱜ ᱴᱚᱞᱟ ᱯᱟᱲᱟ ᱟᱹᱛᱩ ᱠᱚᱨᱮ ᱫᱚ ᱴᱟᱣᱟᱨ ᱠᱚ ᱵᱟᱭ ᱧᱟᱢᱟ ᱟᱫᱚ ᱱᱚᱰᱮ ᱵᱟᱨᱦᱮᱹᱹ ᱛᱟᱦᱮᱱ ᱦᱩᱭᱩᱜ ᱛᱮᱦᱟᱸᱜ ᱟᱫᱚ ᱱᱚᱰᱮ ᱫᱚ, ᱚᱱᱠᱟ ᱴᱟᱣᱟᱨ ᱠᱚᱨᱮᱱᱟᱜ ᱰᱤᱥᱴᱟᱵᱽ ᱫᱚ ᱵᱟᱹᱱᱩᱜ ᱟᱱᱟ᱾
ᱚ ᱟᱪᱪᱷᱟ
ᱟᱵᱮᱱ ᱫᱚ ᱚᱲᱟᱜ ᱨᱮᱜᱤ
ᱵᱟᱝᱜᱮ ᱟᱹᱞᱤᱧ ᱦᱚᱸ ᱟᱵᱮᱱ ᱞᱮᱠᱟᱜᱮ ᱵᱟᱦᱨᱮ ᱫᱤᱥᱚᱢ ᱨᱮᱜᱮ ᱦᱟᱸᱜ ᱦᱮᱱᱟᱜ ᱞᱤᱧᱟ, ᱚᱲᱟᱜ ᱠᱚᱫᱚ ᱦᱟᱸᱜ ᱵᱟᱟᱹᱞᱤᱧ ᱪᱟᱞᱟᱣ ᱟᱠᱟᱱᱟ᱾ ᱛᱚ ᱪᱟᱞᱟᱜ ᱞᱤᱧ ᱞᱟᱹᱭᱮᱫᱟ ᱟᱨ ᱠᱤᱪᱷᱩ ᱫᱤᱱ ᱯᱚᱨ ᱜᱮ ᱦᱟᱸᱜ᱾
ᱦᱚᱸ ᱦᱚᱸ ᱦᱚᱸ ᱟᱫᱚ ᱱᱚᱜᱼᱚᱭ ᱵᱟᱹᱫᱽ ᱠᱷᱮᱛ ᱠᱚ ᱠᱟᱹᱢᱤ ᱠᱚᱦᱚᱸ ᱞᱟᱹᱠᱛᱤ ᱠᱟᱱᱟ ᱱᱤᱛᱚᱜ ᱫᱚ ᱦᱩᱭᱩᱜ ᱠᱟᱱᱟ ᱫᱟᱜ ᱵᱟᱲᱤ ᱫᱟᱜ ᱵᱟᱲᱟ ᱟᱵᱚᱱ ᱠᱟᱱᱟ ᱡᱟᱹᱯᱩᱫ ᱫᱟᱭ ᱟᱫᱚ ᱚᱱᱛᱮᱱᱟᱜ ᱠᱟᱹᱢᱤ ᱠᱚᱦᱚᱸ ᱞᱟᱦᱟ ᱦᱩᱭᱩᱜᱼᱟ ᱦᱟᱸᱜ
ᱦᱳᱭ ᱦᱳᱭ ᱱᱟᱥᱮᱱᱟᱜ ᱫᱚ ᱠᱟᱹᱴᱤᱡ ᱜᱚᱲᱚ ᱵᱟᱲᱟ ᱠᱚᱜᱮ ᱦᱩᱭᱩᱜᱼᱟ ᱚᱲᱟᱜ ᱠᱚᱨᱮᱱᱟᱜ ᱦᱚᱸ᱾
ᱦᱳᱭ ᱦᱳᱭ ᱦᱳᱭ ᱱᱚᱣᱟ ᱠᱚᱦᱚᱸ ᱚᱞᱚᱜ ᱯᱟᱲᱦᱟᱜ ᱦᱚᱸ ᱞᱟᱹᱠᱛᱤ ᱠᱟᱱ ᱜᱮᱭᱟ ᱚᱱᱟ ᱥᱟᱶ ᱥᱟᱶᱛᱮ ᱟᱵᱚᱣᱟᱜ ᱞᱟᱡ ᱯᱮᱨᱮᱡ ᱞᱤᱜᱤᱫ ᱵᱷᱟᱛᱟᱣ ᱞᱟᱹᱜᱤᱫ ᱛᱮᱦᱚᱸ ᱱᱤᱭᱟᱹ ᱠᱚᱦᱚᱸ ᱠᱟᱹᱢᱤ ᱛᱚ ᱵᱟᱢ ᱠᱟᱹᱢᱤ ᱞᱮᱠᱷᱟᱱ ᱫᱚ ᱵᱟᱝ ᱦᱩᱭᱩᱜᱼᱟ
ᱦᱳᱭ ᱦᱳᱭ
ᱪᱟᱥ ᱠᱟᱹᱢᱤ ᱵᱷᱚᱨᱥᱟ ᱦᱚᱲ ᱠᱟᱱᱟ ᱵᱚᱱ ᱟᱹᱵᱚ ᱫᱚ ᱦᱚᱲ ᱦᱚᱯᱚᱱ ᱫᱚ ᱠᱟᱹᱢᱤ ᱡᱚᱢ ᱵᱷᱚᱨᱥᱟ ᱦᱚᱲ
ᱦᱳᱭ
ᱦᱩᱸ ᱦᱩᱸ ᱟᱫᱚ ᱦᱟᱸᱜ ᱠᱟᱹᱢᱤ ᱠᱚᱫᱚ ᱦᱟᱸᱜᱼᱼ ᱪᱮᱫᱠᱟ ᱯᱮ ᱞᱟᱦᱟ ᱠᱮᱜᱼᱟ ᱵᱟᱹᱫᱽ ᱠᱚᱨᱮᱱᱟᱜ ᱫᱚ?
ᱠᱟᱹᱢᱤ ᱛᱚ ᱦᱟᱸᱜᱼᱼ ᱡᱟ ᱤᱧ ᱯᱷᱳᱱ ᱛᱮ ᱠᱷᱚᱵᱚᱨ ᱠᱚ ᱡᱟᱱᱟᱣ ᱟᱫᱤᱧᱟ ᱚᱱᱠᱟ ᱫᱚ ᱦᱟᱸᱜ ᱵᱟᱠᱚ ᱞᱟᱦᱟ ᱫᱟᱲᱮ ᱠᱟᱫᱟ ᱳᱭ ᱦᱚᱸᱭ ᱟᱲᱮ ᱞᱟᱜ ᱠᱚ ᱥᱮ ᱛᱚᱞᱟ ᱛᱩᱫ ᱠᱚᱠᱚ ᱫᱷᱩᱨᱟᱹᱣ ᱵᱟᱲᱟᱣ ᱠᱟᱱᱟ ᱥᱤ ᱵᱟᱲᱟᱭ ᱫᱟᱠᱚ ᱦᱟᱸᱜ
ᱦᱩᱸ ᱦᱩᱸ ᱦᱩᱸ ᱚᱱᱠᱟ ᱜᱮ ᱟᱞᱮ ᱱᱚᱶᱟ ᱟᱞᱮ ᱱᱚᱶᱟ ᱱᱚᱛᱮ ᱦᱚᱸ ᱚᱱᱠᱟ ᱜᱮ ᱦᱟᱸᱜ ᱟᱸᱜ ᱫᱟᱜ ᱵᱟᱹᱱᱩᱜ ᱠᱟᱜᱼᱟ ᱦᱟᱸᱜ ᱵᱟᱭ ᱛᱤᱸᱜᱩᱱ ᱠᱟᱱᱟ ᱚᱱᱠᱟ ᱫᱚ ᱟᱫᱚ ᱚᱱᱟ ᱦᱚᱛᱮᱡ ᱛᱮ ᱟᱨᱚ ᱛᱟᱭᱚᱢ ᱦᱚᱸ ᱛᱟᱭᱚᱢᱚᱜ ᱠᱟᱱ ᱜᱮᱭᱟ ᱠᱟᱹᱢᱤ ᱠᱚᱦᱚᱸ ᱟᱹᱰᱤ ᱞᱟᱜ ᱠᱚᱦᱚᱸ ᱚᱱᱟ ᱠᱩᱫ ᱫᱷᱩᱨᱟᱹᱣ ᱵᱟᱲᱟᱣ ᱠᱟᱱ ᱜᱮᱭᱟᱹᱧ ᱤᱧ ᱦᱚᱸ ᱠᱷᱚᱵᱚᱨ ᱫᱚᱧ ᱦᱟᱛᱟᱣ ᱵᱟᱲᱟᱭᱮᱫ ᱜᱮᱭᱟ, ᱯᱷᱳᱱ ᱜᱮᱭᱟᱹᱧ ᱯᱚᱨᱮᱛᱮ ᱫᱤᱱ ᱜᱮ
ᱦᱳᱭ ᱦᱳᱭ
ᱟᱫᱚ, ᱥᱤᱭᱟᱹᱜ ᱠᱩ ᱦᱩᱭᱩᱜ ᱵᱟᱲᱟᱜ ᱠᱟᱱᱟ
ᱦᱮᱸ ᱟᱪᱷᱟ ᱜᱚᱝᱼᱼ ᱠᱮ ᱦᱚᱸᱜᱼ ᱚᱭ ᱡᱮ ᱯᱚᱲᱟᱜ ᱱᱤᱭᱟᱹ ᱵᱮᱱ ᱞᱟᱹᱭ ᱠᱮᱫᱟ, ᱛᱟᱦᱞᱮ ᱜᱚᱝᱠᱮ ᱟᱵᱮᱱ ᱫᱚ ᱦᱚ ᱢᱟᱱᱮ ᱠᱟᱹᱴᱤᱡ ᱠᱷᱚᱱ ᱜᱮ ᱵᱟᱨᱦᱮ ᱠᱚᱨᱮ ᱵᱮᱱ ᱛᱟᱦᱮᱸ ᱵᱟᱲᱟᱣ ᱠᱟᱱᱟ ᱥᱮ ᱮᱢᱱᱤ ᱩᱸ ᱞᱟᱹᱴᱩ ᱠᱷᱚᱱᱜᱮ ᱵᱟᱨᱦᱮ ᱨᱮᱫᱚ ᱵᱮᱱ ᱛᱟᱦᱮᱱ ᱠᱟᱱᱟ
ᱵᱟᱝᱟ ᱵᱟᱝᱟ ᱟᱹᱞᱤᱧ ᱫᱚ ᱠᱟᱹᱴᱤᱡ ᱠᱷᱚᱱ ᱜᱮ ᱵᱟᱨᱦᱮ ᱨᱮᱞᱤᱧ ᱛᱟᱦᱮᱸ ᱟᱠᱟᱱᱟ ᱟᱫᱚ ᱱᱤᱭᱟᱹ ᱚᱠᱛᱚ ᱫᱚ ᱦᱟᱸᱜ ᱟ ᱞᱟᱹᱴᱩ ᱠᱚᱞᱮᱡᱽ ᱠᱚᱨᱮ ᱦᱚᱸ ᱯᱟᱲᱦᱟᱣ ᱦᱩᱭᱩᱜ ᱠᱟᱱ ᱜᱮᱭᱟ ᱱᱤᱭᱟᱹ ᱚᱠᱛᱚ ᱫᱚ᱾
ᱟᱪᱷᱟ ᱜᱚᱝᱠᱮ ᱦᱚᱸᱜᱼ ᱚᱭ ᱯᱨᱟᱭ ᱡᱟᱭᱜᱟ ᱨᱮ ᱧᱮᱞᱚᱜ ᱠᱟᱱ ᱜᱮᱭᱟ ᱥᱮ ᱟᱹᱵᱩ ᱱᱚᱶᱟ ᱯᱚᱪᱷᱤᱢ ᱵᱟᱝᱞᱟ ᱨᱮᱫᱚ ᱯᱨᱟᱭ ᱧᱮᱞᱚᱜ ᱠᱟᱱ ᱜᱮᱭᱟ ᱵᱟᱝᱢᱟ ᱥᱚᱨᱠᱟᱨ ᱮᱢᱱᱤ ᱛᱮᱢᱱᱤ ᱦᱳᱥᱴᱮᱞ ᱠᱚᱫᱚ ᱦᱟᱸᱜ ᱮ ᱵᱚᱱᱫᱚ ᱧᱚᱜ ᱟᱠᱟᱫᱟᱭ ᱦᱟᱸᱜ᱾ ᱛᱟᱦᱚᱞᱮ ᱜᱚᱝᱠᱮ ᱟᱵᱮᱱ ᱫᱚ ᱢᱟᱱᱮ ᱦᱳᱥᱴᱮᱞ ᱠᱚᱨᱮ ᱜᱮᱵᱮᱱ ᱛᱟᱦᱮᱱ ᱠᱟᱱᱟ ᱥᱮ ᱮᱢᱱᱤ ᱢᱮᱥᱼᱼ ᱟᱹᱵᱤᱱᱟᱜ ᱱᱤᱡᱮᱨᱟᱜ ᱠᱷᱚᱨᱚᱪ ᱠᱚᱛᱮ ᱵᱮᱱ ᱛᱟᱦᱮᱱ ᱠᱟᱱᱟ?
ᱵᱟᱝ ᱵᱟᱝ ᱟᱹᱞᱤᱧ ᱫᱚ ᱦᱳᱥᱴᱮᱞ ᱠᱚᱨᱮ ᱦᱟᱸᱜ ᱢᱮᱱᱟᱜ ᱞᱤᱧᱟ ᱮᱠᱷᱚᱱ ᱫᱚ ᱱᱤᱭᱟᱹ ᱚᱠᱛᱚ ᱫᱚ᱾
ᱟᱪᱷᱟ, ᱥᱮ ᱜᱚᱝᱠᱮ ᱚᱱᱟ ᱦᱳᱥᱴᱮᱞ ᱨᱮᱫᱚ ᱚᱝᱠᱟ ᱴᱟᱠᱟ ᱠᱟᱹᱣᱰᱤ ᱠᱚᱫᱚ ᱞᱟᱜᱟᱣᱮᱱᱟ ᱥᱮ ᱮᱢᱱᱤ
ᱵᱟᱝᱟ ᱵᱟᱝᱟ, ᱱᱚᱸᱰᱮ ᱫᱚ ᱵᱟᱝ ᱞᱟᱜᱟᱣ ᱟ ᱦᱟᱸᱜ᱾ ᱟᱻ ᱟᱞᱮ ᱱᱚᱰᱮ ᱦᱳᱥᱴᱮᱞ ᱨᱮᱫᱚ ᱦᱟᱸᱜ ᱱᱚᱝᱠᱟ ᱢᱮᱱᱟᱜ ᱠᱟᱜᱼᱟ ᱦᱟᱸᱜ ᱡᱮ ᱮᱥ. ᱴᱤ. ᱠᱚ ᱞᱟᱹᱜᱤᱫ ᱫᱚ ᱦᱟᱸᱜ ᱵᱟᱹᱱᱩᱜ ᱠᱟᱫᱟ ᱱᱷᱟᱜ? ᱯᱷᱤᱥ ᱩᱝᱠᱩ ᱫᱚ ᱯᱷᱤᱨᱤ ᱜᱮᱭᱟ ᱟᱨ ᱡᱟᱦᱟᱸ ᱠᱩ ᱳ. ᱵᱤ. ᱥᱤ. ᱠᱚ ᱢᱮᱱᱟᱜ ᱠᱩᱣᱟ ᱦᱟᱸᱜ ᱮᱥ ᱯᱷᱤ ᱠᱩ ᱩᱱᱠᱩ ᱞᱟᱹᱜᱤᱫ ᱞᱟᱜᱟᱜ ᱛᱟᱦᱮᱱᱟ᱾ ᱢᱟᱥᱮ ᱢᱟᱥᱮ ᱩᱝᱠᱩ ᱞᱟᱹᱜᱤᱫ ᱫᱚ ᱟᱻ ᱯᱚᱭᱥᱟ ᱠᱟᱹᱣᱰᱤ ᱫᱚ ᱞᱟᱜᱟᱜ ᱜᱮᱭᱟ, ᱥᱮ ᱤᱫᱤᱣᱟᱜ ᱦᱩᱭᱩᱜᱼᱟ ᱾
ᱦᱩᱸ ᱦᱩᱸ ᱦᱩᱸ ᱟᱹᱰᱤ ᱱᱟᱯᱟᱭ ᱛᱟᱦᱞᱮ ᱜᱚᱝᱠᱮ ᱟᱹᱵᱤᱱ ᱡᱮ ᱚᱸᱰᱮ ᱵᱮᱱ ᱛᱟᱦᱮᱱ ᱠᱟᱱᱟ ᱚᱸᱰᱮ ᱫᱚ ᱟᱵᱮᱱᱟᱜ ᱪᱮᱫ ᱞᱮᱠᱟ ᱠᱷᱚᱨᱚᱪ ᱵᱟᱲᱟᱜ ᱠᱟᱱ ᱛᱟᱵᱮᱱ ᱜᱮᱭᱟ?
ᱟᱫᱚ ᱠᱷᱚᱨᱚᱪ ᱫᱚ ᱦᱟᱸᱜ ᱮᱠᱷᱚᱱ ᱱᱤᱭᱟᱹ ᱚᱠᱛᱚ ᱫᱚ ᱵᱷᱟᱹᱜᱤ ᱜᱮ ᱢᱮᱱᱟᱜ ᱠᱟᱜᱼᱟ ᱦᱟᱸᱜ ᱢᱟᱱᱮ᱾ ᱱᱚᱸᱰᱮ ᱛᱮᱦᱮᱱ ᱨᱮᱱᱟᱜ ᱜᱮ ᱥᱩᱫᱩ ᱢᱮᱱᱟᱜ ᱟᱠᱟᱫᱼᱟ ᱵᱮᱵᱚᱥᱛᱷᱟ ᱫᱚ ᱦᱟᱸᱜ ᱥᱩᱵᱤᱫᱷᱟ ᱫᱚ ᱟᱫᱚ ᱡᱚᱢ ᱧᱩ ᱫᱚ ᱦᱟᱸᱜ ᱱᱤᱡᱟᱹᱨᱟᱜ ᱛᱮᱜᱮ, ᱱᱚᱸᱰᱮ ᱫᱚ ᱵᱟᱹᱠᱩ ᱮᱢᱚᱜ ᱛᱟᱦᱮᱱᱟ ᱦᱳᱥᱴᱮᱞ ᱨᱮᱫᱚ ᱡᱚᱢ ᱧᱩ ᱠᱚᱫᱚ ᱵᱚᱞᱮ᱾ ᱚᱱᱟ ᱫᱚ ᱵᱟᱨᱦᱮ ᱨᱮ ᱡᱚᱢ ᱦᱩᱭᱩᱜ ᱛᱟᱦᱮᱱᱟ ᱟᱨ ᱵᱟᱠᱷᱟᱱ ᱫᱚ ᱦᱟᱸᱜ ᱱᱚᱝᱠᱟ ᱢᱮᱱᱟᱜ ᱠᱟᱜᱼᱟ ᱱᱚᱰᱮ ᱫᱚ ᱡᱮ ᱠᱮᱱᱴᱤᱱ ᱢᱤᱫᱴᱮᱱ ᱦᱮᱱᱟᱜ ᱠᱟᱜᱼᱟ ᱟᱫᱚ ᱚᱸᱰᱮ ᱟᱨ ᱛᱳᱢᱟᱨ ᱚᱱᱚ, ᱯᱚᱭᱥᱟᱢ ᱴᱟᱠᱟᱢ ᱮᱢ ᱫᱚᱦᱚᱣᱟᱭ ᱠᱷᱟᱡ᱾ ᱛᱟᱦᱞᱮ ᱟᱢ ᱫᱚ ᱦᱟᱸᱜ ᱢᱤᱜ ᱢᱟᱦᱟ ᱫᱚ ᱡᱚᱢ ᱢᱮ ᱦᱟᱸᱜ᱾ ᱟᱫᱚ ᱢᱤᱫ ᱫᱷᱟᱣ ᱨᱮᱜᱮ ᱮᱢ ᱫᱚᱦᱚᱣᱟᱭ ᱢᱮ ᱠᱟᱹᱣᱰᱤ᱾ ᱟᱫᱚ ᱩᱱᱫᱚ᱾ ᱡᱚᱢ ᱢᱮ ᱦᱟᱸᱜ ᱩᱱᱫᱚ᱾ ᱟᱫᱚ ᱛᱚᱢᱟᱨ ᱱᱚᱣᱟ ᱥᱮᱛᱟᱜ ᱵᱮᱞᱟ ᱦᱟᱸᱜ ᱱᱚᱝᱠᱟ ᱟᱨ ᱱᱚᱝᱠᱟ ᱧᱤᱫᱟᱹ ᱵᱮᱲᱟ ᱚᱠᱛᱚ᱾
ᱦᱳᱭ ᱦᱳᱭ᱾
ᱦᱳᱭ ᱵᱟᱝᱠᱷᱟᱱ ᱟᱫᱷᱮᱠ ᱡᱟᱜᱟ ᱫᱚ ᱧᱮᱞᱚᱜᱼᱟ ᱡᱚᱛᱚ ᱢᱟᱱᱮ ᱥᱚᱨᱠᱟᱨ ᱜᱮ ᱡᱟᱦᱟᱸ ᱛᱤᱱᱟᱹᱜ ᱡᱚᱢ ᱧᱩ ᱴᱷᱮᱱ ᱛᱟᱦᱮᱱ ᱠᱷᱚᱱ ᱡᱚᱛᱚ ᱟᱡ ᱜᱮ ᱟᱸᱜᱤᱵᱷᱟᱨᱟᱭ ᱟᱫᱷᱮᱠ ᱡᱟᱭᱜᱟ ᱫᱚ ᱱᱚᱝᱠᱟ ᱦᱚᱸ ᱧᱮᱞ ᱟᱠᱟᱱᱟ ᱵᱟᱝᱢᱟ ᱥᱩᱫᱩ ᱛᱟᱦᱮᱱ ᱞᱟᱹᱜᱤᱫ ᱛᱮᱫ ᱮ ᱮᱢᱚᱜᱼᱟ ᱟᱨ ᱡᱚᱢ ᱧᱩ ᱠᱚᱫᱚ ᱱᱤᱡᱮᱨᱟᱜ ᱠᱷᱚᱨᱚᱪ ᱛᱮᱜᱮ ᱛᱟᱦᱮᱱ ᱦᱩᱭᱩᱜᱼᱟ᱾
ᱦᱚ ᱦᱚ ᱦᱚ ᱚᱱᱟ ᱦᱟᱸᱜ ᱫᱚᱢᱮ ᱚᱱᱟ ᱫᱚ ᱦᱟᱸᱜ ᱧᱮᱞ ᱦᱳᱭᱠᱟᱱ ᱜᱮᱭᱟ ᱫᱚᱢᱮ ᱡᱟᱭᱜᱟ ᱨᱮᱜᱮ ᱦᱟᱸᱜ ᱚᱱᱠᱟ ᱫᱚ ᱢᱮᱱᱟᱜ ᱟᱠᱟᱜ-ᱟ᱾ ᱟᱨ ᱡᱚᱛᱚ ᱡᱟᱜᱟ ᱨᱮᱫᱚ ᱦᱟᱸᱜ ᱦᱳᱥᱴᱮᱞ ᱫᱚ ᱵᱟᱝ ᱮᱱ ᱜᱮᱭᱟ ᱥᱮ ᱦᱟᱸᱜ ᱟᱫᱚ ᱚᱱᱟ ᱦᱚᱛᱮ ᱢᱮᱥ ᱠᱚᱨᱮ ᱦᱚᱸ ᱧᱮᱞ ᱵᱟᱲᱟ ᱫᱤᱧ ᱛᱟᱦᱮᱱ ᱜᱮᱭᱟ ᱠᱚ ᱟᱨ ᱟᱞᱮ ᱱᱚᱰᱮ ᱡᱟᱦᱟᱸ ᱨᱮᱞᱮ ᱛᱟᱦᱮᱱ ᱛᱟᱦᱮᱱᱟ ᱱᱚᱰᱮ ᱦᱚᱸ ᱚᱱᱠᱟᱜ ᱜᱮ ᱡᱟᱦᱟᱸ ᱩᱱᱠᱩ ᱦᱟᱸᱜ ᱟᱸ ᱦᱳᱥᱴᱮᱞ ᱠᱚᱫᱚ ᱵᱟᱠᱚ ᱧᱟᱢ ᱵᱟᱲᱟ ᱣᱟᱠᱟᱜᱼᱟ ᱩᱱᱠᱩ ᱫᱚ ᱢᱮᱥ ᱠᱚᱨᱮ ᱠᱚ ᱛᱟᱦᱮᱱ ᱛᱟᱦᱮᱱᱟ ᱛᱚ᱾
ᱟᱫᱚ ᱩᱱᱠᱩᱣᱟᱜ ᱫᱚ ᱟᱵᱟᱨ ᱛᱷᱚᱲᱟ ᱠᱷᱚᱨᱪᱟ ᱫᱚ ᱦᱟᱸᱜ ᱛᱷᱚᱲᱟ ᱡᱟᱹᱥᱛᱤ ᱧᱚᱜ ᱜᱮ ᱛᱟᱠᱚᱣᱟ᱾
ᱟᱪᱪᱷᱟ, ᱟᱪᱷᱟ ᱜᱚᱝ ᱩᱸ ᱟᱹᱞᱤᱧ ᱦᱚᱸ ᱱᱤᱛᱚᱜ ᱥᱮᱭᱚ ᱚᱱᱠᱟ ᱜᱮ ᱦᱟᱸᱜ ᱟᱵᱮᱱ ᱫᱷᱟᱨᱟ ᱞᱮᱠᱟᱜ ᱜᱮ ᱦᱟᱸᱜ᱾ ᱛᱚ ᱟᱞᱮ ᱦᱚᱸ ᱱᱚ ᱫᱚ ᱛᱟᱦᱮᱱ ᱫᱚ ᱦᱟᱸᱜ ᱯᱷᱤᱨᱤ ᱜᱮ ᱛᱟᱞᱮᱭᱟ᱾ ᱥᱚᱨᱠᱟᱨ ᱫᱷᱟᱨᱮ ᱠᱷᱚᱱ ᱜᱮ ᱥᱩᱵᱤᱫᱟ ᱦᱮᱱᱟᱜᱼᱟ ᱛᱚ ᱚᱱᱠᱟ ᱢᱟᱱᱮ ᱱᱤᱡᱮᱨᱟᱜ ᱡᱟᱦᱟᱸ ᱡᱚᱢ ᱧᱩ ᱠᱚᱨᱮᱚᱪ ᱫᱚ ᱱᱤᱡᱮ ᱛᱮᱜᱮ ᱟᱸᱜᱤᱵᱟᱨ ᱦᱟᱛᱟᱣ ᱦᱩᱭᱩᱜᱼᱟ, ᱟᱫᱚ ᱢᱚ ᱢᱳᱴᱟᱢᱳᱴᱤ ᱯᱨᱟᱭ ᱢᱟᱥᱮ ᱨᱮ ᱫᱩᱦᱟᱡᱟᱨ ᱠᱟᱪᱷᱟ - ᱠᱟᱹᱪᱷᱤ ᱜᱮ ᱠᱷᱚᱨᱚᱪ᱾ ᱦᱩᱭᱩᱜ ᱠᱟᱱᱟ᱾ ᱠᱟᱨᱚᱱ ᱚᱸᱰᱮ ᱡᱚᱢ ᱧᱩ ᱛᱮᱜᱮ ᱟᱞᱮᱭᱟᱜ ᱯᱚᱱᱮᱨᱚᱥᱚ ᱴᱟᱠᱟ ᱫᱚ ᱮᱢᱱᱤ ᱛᱮᱜᱮ ᱵᱚᱞᱚᱜ ᱠᱟᱱᱟ ᱟᱨ ᱮᱢᱱᱤ ᱟᱹᱭᱩᱵ ᱵᱮᱲᱟ ᱮᱢᱱᱤ ᱫᱤᱱ ᱢᱤᱫ ᱫᱷᱟᱣ ᱡᱚᱢ ᱠᱚ ᱢᱟ ᱛᱚ ᱛᱟᱞᱮ ᱥᱮ ᱦᱟᱸᱜ ᱨᱮᱸᱜᱮᱡ ᱵᱟᱲᱟᱭ ᱜᱮᱭᱟ ᱛᱟᱦᱞᱮ ᱟᱹᱭᱩᱵ ᱵᱮᱲᱟ ᱴᱟᱭᱤᱢ ᱡᱚᱢ ᱵᱟᱲᱟ ᱛᱮᱻ ᱫᱩᱦᱟᱡᱟᱨ ᱴᱟᱠᱟ ᱥᱮ ᱯᱷᱳᱱ ᱠᱚ ᱨᱤᱪᱟᱨᱡᱽ ᱵᱟᱲᱟᱛᱮ ᱫᱩᱦᱟᱡᱟ
ᱦᱩᱸ ᱦᱩᱸ ᱦᱩᱸ᱾ ᱦᱮᱸ ᱚᱱᱠᱟ ᱜᱮ ᱦᱟᱸᱜ ᱮᱢ ᱵᱟᱦᱨᱮ ᱛᱟᱦᱮᱸ ᱞᱮᱠᱷᱟᱱ ᱫᱚ ᱦᱟᱸᱜ ᱚᱱᱠᱟᱜ ᱜᱮ ᱠᱷᱚᱨᱪᱟ ᱫᱚ ᱢᱮᱱᱟᱜ ᱜᱮᱭᱟ᱾ ᱟᱫᱚ ᱵᱟᱨᱦᱮ ᱨᱮᱫᱚ ᱚᱲᱟᱜ ᱨᱮ ᱞᱮᱠᱟ ᱫᱚ ᱦᱟᱸᱜ ᱤᱥᱤᱱ ᱫᱟᱠᱟ ᱫᱚ ᱦᱟᱸᱜ ᱡᱚᱢ ᱦᱚᱸ ᱵᱟᱵᱚᱱ ᱧᱟᱢᱟ᱾ ᱥᱟᱹᱭ ᱱᱤᱡᱮ ᱠᱤᱨᱤᱧ ᱡᱚᱢ ᱵᱚᱨᱥᱟ᱾
ᱦᱳᱭ ᱦᱳᱭ᱾
ᱥᱩᱫᱩ ᱵᱟᱝ ᱠᱟᱱᱟ ᱮᱴᱟᱜ ᱟᱵᱟᱨ ᱟᱭᱢᱟ ᱠᱤᱪᱷᱩ ᱦᱚᱸ ᱢᱮᱱᱟᱜ ᱛᱟᱵᱚᱱ ᱜᱮᱭᱟ ᱚᱱᱠᱟᱱᱟᱜ ᱠᱷᱚᱨᱪᱟ ᱠᱚ ᱵᱚᱞᱮ ᱡᱟᱦᱟᱸ ᱫᱚᱦᱟᱸᱜ ᱞᱟᱹᱠᱛᱤᱭᱟᱱ ᱜᱮᱭᱟ᱾ ᱡᱟᱦᱱᱟᱜ ᱡᱤᱱᱤᱥ ᱠᱚ ᱢᱮᱱ ᱞᱮᱠᱷᱟᱱ ᱠᱚ ᱚᱱᱟᱠᱩ ᱡᱤᱱᱤᱥ ᱠᱚ ᱠᱤᱨᱤᱧ ᱞᱟᱹᱠᱛᱤᱭᱟᱜ ᱠᱟᱱᱟ
ᱦᱳᱭ ᱦᱳᱭ ᱦᱮᱸ ᱟᱪᱷᱟ ᱜᱚᱝᱠᱮ ᱦᱚᱸᱜ ᱚᱭ ᱡᱮ ᱦᱳᱥᱴᱮᱞ ᱥᱮ ᱢᱮᱪ ᱠᱚᱨᱮ ᱡᱟᱦᱟᱸᱭ ᱠᱚ ᱛᱟᱦᱮᱱ ᱜᱮᱭᱟ ᱯᱨᱟᱭ ᱧᱮᱞᱚ ᱠᱚ ᱵᱚᱞ ᱠᱷᱮᱞ ᱠᱚᱨᱮ ᱠᱟᱹᱴᱤᱡ ᱢᱚᱱᱳᱡᱳᱜᱽ ᱠᱚ ᱮᱢᱟᱜ ᱜᱮᱭᱟ ᱛᱟᱦᱞᱮ ᱜᱚᱝᱠᱮ ᱮᱢᱱᱤ ᱛᱮ ᱱᱮᱛᱟᱨ ᱢᱟ ᱟᱵᱚ ᱠᱷᱮᱞ ᱥᱤᱡᱮᱱ ᱠᱚᱦᱚᱸ ᱥᱮᱴᱮᱨ ᱦᱮᱡ ᱟᱠᱟᱱᱟ ᱦᱟᱸᱜ ᱛᱟᱦᱚᱞᱮ ᱟᱯᱮ ᱚᱸᱰᱮ ᱫᱚ ᱪᱮᱫ ᱞᱮᱠᱟ ᱢᱟᱱᱮ ᱠᱷᱮᱞ ᱠᱚᱫᱚ ᱠᱷᱮᱞ ᱵᱟᱲᱟᱭ ᱜᱮᱭᱟ ᱯᱮ ᱥᱮ ᱵᱟᱝᱜᱮ
ᱦᱮᱸ ᱦᱮᱸ ᱫᱚᱢᱮ ᱮᱠᱫᱚᱢ ᱠᱷᱮᱞ ᱥᱮᱫ ᱫᱚ ᱫᱚᱢᱮ ᱱᱮᱥᱟ ᱜᱮ ᱢᱮᱱᱟᱜ ᱟᱠᱟᱜ ᱜᱮᱭᱟ ᱦᱟᱸᱜ ᱮᱠᱫᱚᱢ ᱫᱚᱢᱮ ᱠᱷᱮᱞ ᱦᱩᱭᱩᱜ ᱜᱮᱭᱟ, ᱟᱨ ᱠᱷᱮᱞ ᱫᱚᱦᱟᱸᱜ ᱟᱹᱞᱤᱧ ᱫᱚᱦᱟᱸ ᱟᱹᱰᱤ ᱦᱩᱰᱤᱧ ᱠᱷᱚᱡ ᱜᱮᱞᱤᱧ ᱠᱷᱮᱞ ᱛᱟᱦᱮᱱᱟ ᱟᱫᱚ ᱚᱱᱟ ᱦᱚᱛᱮ ᱛᱮ ᱠᱷᱮᱞ ᱫᱚ ᱢᱟᱱᱮ ᱜᱟᱛᱮ ᱠᱚᱫᱚ ᱟᱹᱰᱤ ᱱᱮᱥᱟ ᱜᱮ ᱚᱞᱚᱜ ᱯᱟᱲᱦᱟᱣ ᱥᱟᱶ ᱥᱟᱶᱛᱮ ᱱᱚᱣᱟ ᱠᱷᱮᱞ ᱦᱚᱸ ᱟᱹ ᱢᱮᱱᱟᱜ ᱜᱮᱭᱟ ᱜᱚᱴᱟ ᱡᱟᱦᱟᱸ ᱱᱚᱣᱟ ᱥᱤᱡᱮᱱ ᱠᱚ ᱱᱤᱛᱚᱜ ᱫᱚ ᱯᱮᱠᱴᱤᱥ ᱦᱩᱭᱩᱜ ᱠᱟᱱᱟ ᱥᱮ ᱟᱫᱚ ᱱᱚᱜ ᱚᱭ ᱥᱤᱡᱮᱱ ᱛᱤᱭᱟᱹᱫ ᱞᱮᱠᱷᱟᱱ ᱫᱚ ᱦᱟᱸᱜ ᱟᱫᱚ ᱫᱚᱢᱮ ᱚᱱᱠᱟ ᱢᱮᱱᱟᱜ ᱠᱚᱣᱟ ᱦᱟᱸᱜ ᱠᱚ ᱯᱷᱳᱱ ᱟᱠᱚ ᱦᱟᱸᱜ ᱪᱟᱞᱟᱣ ᱦᱩᱭᱩᱜᱼᱟ ᱩᱱᱫᱚ ᱠᱷᱮᱞ
ᱦᱳᱭ ᱦᱳᱭ ᱜᱚᱢᱠᱮ ᱚᱱᱟ ᱛᱤᱜᱤ ᱛᱚ ᱟᱞᱮ ᱫᱷᱟᱨᱮ ᱫᱚ ᱧᱮᱞ ᱞᱮᱠᱟᱱ ᱫᱚ ᱥᱮᱢ ᱜᱮ ᱯᱮᱠᱴᱤᱥ ᱦᱟᱸᱜ ᱦᱩᱭ ᱵᱟᱲᱟᱣ ᱟᱠᱟᱱᱟ ᱦᱟᱸᱜ ᱛᱚ ᱱᱤᱛᱳ ᱫᱚ ᱦᱚᱜᱝᱠᱟ ᱦᱟᱸᱜ ᱴᱩᱨᱱᱟᱢᱮᱱᱴ ᱠᱚ ᱥᱮ ᱯᱷᱟᱭᱱᱮᱞ ᱱᱟᱭ ᱛᱟᱞᱮᱭᱟ ᱦᱟᱸᱜ ᱩᱱᱤ ᱜᱮ ᱦᱟᱸᱜ ᱡᱟᱦᱟᱸ ᱠᱚ ᱱᱚᱣᱟ ᱥᱩᱨ ᱥᱩᱯᱩᱨ ᱱᱟᱥᱮᱱᱟᱜ ᱥᱟᱺᱤᱧ ᱠᱚᱨᱮ ᱦᱩᱭᱩᱜᱼᱟ ᱩᱱᱤ ᱜᱮ ᱥᱟᱵ ᱵᱟᱲᱟ ᱟᱞᱮᱭᱟ ᱦᱟᱸᱜ ᱩᱱᱤ ᱜᱮᱭ ᱤᱫᱤ ᱵᱟᱲᱟ ᱞᱮ ᱜᱮᱭᱟᱭ ᱦᱟᱸᱜ ᱜᱚᱴᱟ ᱫᱚ ᱦᱟᱸᱜ ᱡᱤᱛᱠᱟᱹᱨ ᱫᱚ ᱵᱟᱭ ᱦᱩᱭᱩᱜ ᱜᱮᱭᱟ ᱛᱚ ᱵᱮᱥᱤᱨ ᱵᱷᱟᱜ ᱡᱤᱛᱠᱟᱹᱨᱜᱮ ᱦᱩᱭ ᱵᱟᱲᱟᱣ ᱟᱠᱟᱱᱟ᱾ ᱟᱪᱪᱷᱟ ᱜᱚᱝᱠᱮ ᱱᱚᱣᱟ ᱯᱷᱩᱴᱵᱚᱞ ᱠᱚ ᱠᱷᱮᱞ ᱵᱟᱫ ᱠᱟᱛᱮᱫ ᱟᱨ ᱪᱮᱫ ᱠᱚᱵᱮᱱ ᱠᱷᱮᱞ ᱵᱟᱲᱟᱭ ᱜᱮᱭᱟ?
ᱟᱹᱞᱤᱧ ᱫᱚᱦᱟᱸᱜ ᱯᱷᱩᱴᱵᱚᱞ ᱪᱷᱟᱲᱟ ᱫᱚᱦᱟᱸᱜ ᱮᱴᱟᱜ ᱠᱤᱪᱷᱩ ᱫᱚ ᱟᱹᱞᱤᱧ ᱫᱚ ᱚᱱᱠᱟ ᱫᱚ ᱵᱟᱹᱞᱤᱧ ᱠᱷᱮᱞ ᱛᱟᱦᱮᱱᱟ᱾ ᱟᱨ ᱤᱱᱴᱟᱨᱮᱥ ᱦᱚᱸ ᱵᱟᱹᱱᱩᱜ ᱠᱟᱜ ᱛᱟᱹᱞᱤᱧᱟ ᱚᱱᱠᱟ ᱫᱚ, ᱢᱟᱱᱮ ᱯᱷᱩᱴᱵᱚᱞ ᱫᱚ ᱦᱟᱸᱜ ᱯᱷᱩᱴᱵᱚᱞ ᱢᱤᱫᱴᱮᱱ ᱚᱱᱠᱟᱱ ᱚᱱᱠᱟᱱᱟᱜ ᱠᱟᱱ ᱜᱮᱭᱟ ᱡᱮ ᱡᱟᱦᱟᱸ ᱯᱷᱩᱴᱵᱚᱞ ᱜᱮᱞᱤᱧ ᱠᱩᱥᱤᱭᱟᱜ ᱜᱮᱭᱟ ᱟᱨ ᱮᱴᱟᱨ ᱮᱥᱯᱳᱨᱴ ᱠᱚᱫᱚ ᱚᱱᱠᱟ ᱫᱚ ᱵᱟᱹᱞᱤᱧ ᱠᱩᱥᱤᱭᱟᱜ ᱜᱮᱭᱟ ᱦᱟᱸᱜ
ᱦᱳᱭ ᱦᱳᱭ ᱟᱞᱮ ᱫᱚ ᱱᱚᱰᱮ ᱱᱼᱼ ᱚᱱᱠᱟ ᱧᱮᱞ ᱞᱮᱠᱷᱟᱡ ᱫᱚ ᱵᱟᱝᱢᱟ ᱥᱤᱡᱤᱱ ᱨᱮᱜᱮ ᱯᱷᱩᱴᱵᱚᱞ ᱫᱚᱞᱮ ᱠᱷᱮᱞᱟ ᱛᱟᱨᱯᱮ ᱡᱚᱠᱷᱚᱱ ᱦᱟᱸᱜ ᱫᱷᱚᱨᱚᱱ ᱫᱤᱱ ᱥᱮᱴᱮᱨᱚᱜ ᱩᱱ ᱫᱚ ᱦᱟᱸᱜ ᱠᱟᱹᱴᱤᱡ ᱩᱫᱽᱜᱟᱨ ᱫᱤᱱᱴᱟᱜ ᱠᱟᱹᱤᱡ ᱵᱟᱹᱲᱛᱤᱭᱟ ᱛᱚ ᱩᱱ ᱴᱟᱭᱤᱢ ᱫᱚ ᱛᱟᱦᱚᱞᱮ ᱵᱮᱥᱤᱨ ᱵᱷᱟᱜᱽ ᱠᱨᱤᱠᱮᱴ ᱠᱚᱞᱮ ᱠᱷᱮᱞ ᱵᱟᱲᱟᱭ ᱜᱮ ᱦᱟᱸᱜ ᱛᱟᱨᱯᱚᱨᱮ ᱯᱷᱩᱴᱵᱚᱞ ᱞᱮ ᱠᱷᱮᱞ ᱞᱮᱠᱷᱟᱱᱡ ᱫᱚ ᱚᱱᱟ ᱫᱚ ᱦᱟᱸᱜ ᱥᱮᱛᱟᱜ ᱵᱮᱲᱟ ᱞᱮ ᱠᱷᱮᱹᱞᱟᱜ ᱦᱟᱸᱜ᱾
ᱦᱮᱸ ᱦᱮᱸ ᱦᱮᱸ ᱟᱫᱚ ᱦᱟᱸᱜ ᱟᱞᱮ ᱱᱚᱰᱮ ᱱᱚᱰᱮ ᱫᱚ ᱦᱟᱸᱜ ᱢᱮᱱᱟᱜ ᱠᱟᱜ ᱱᱚᱜᱼᱚ ᱱᱚᱝᱠᱟ ᱡᱮ ᱚᱱᱠᱟ ᱢᱮᱱᱟᱜ ᱟᱠᱟᱟᱜ ᱟ ᱫᱚᱢᱮᱜᱟᱱ ᱵᱤᱵᱷᱟᱜᱽ ᱠᱚ ᱢᱮᱱᱟᱜ ᱟᱠᱟᱟᱜ ᱦᱟᱸᱜ ᱛᱚ ᱟᱫᱚ ᱤᱭᱟᱹ ᱨᱮᱱᱟᱜ ᱠᱚᱞᱮᱡᱽ ᱨᱮᱱᱟᱜ ᱛᱟᱦᱚᱞᱮ ᱦᱟᱸᱜ ᱥᱮᱛᱟᱜ ᱚᱠᱛᱚ ᱫᱚ ᱦᱟᱸᱜ ᱟᱞᱮ ᱡᱟᱦᱟᱸ ᱨᱮᱞᱮ ᱛᱟᱦᱮᱱ ᱜᱮᱭᱟ ᱱᱚᱰᱮ ᱦᱳᱥᱴᱮᱞ ᱴᱮᱱᱟᱜ ᱚᱱᱰᱮᱱᱟᱜ ᱴᱟᱺᱰᱤ ᱦᱮᱱᱟᱜ ᱟᱠᱟᱫ ᱛᱟᱞᱮᱭᱟ ᱛᱚ ᱚᱸᱰᱮ ᱯᱨᱮᱠᱴᱤᱥᱚᱜ ᱦᱩᱭᱩᱜ ᱛᱟᱦᱮᱱᱟ ᱟᱨ ᱚᱱᱠᱟᱱ ᱢᱟᱸᱡᱟᱱ ᱵᱮᱲᱟ ᱚᱠᱛᱚ ᱫᱚ ᱵᱚᱞᱮ ᱟᱨ ᱮᱴᱟᱜ ᱵᱤᱵᱷᱟᱜᱽ ᱥᱮ ᱚᱱᱛᱮ ᱪᱟᱞᱟᱜ ᱦᱩᱭᱩᱜ ᱛᱟᱦᱮᱱᱟ᱾ ᱚᱱᱛᱮ ᱨᱮ ᱯᱨᱮᱠᱴᱤᱥᱚᱜ ᱚᱱᱛᱮ ᱨᱮ ᱠᱷᱮᱞ ᱠᱚ ᱦᱩᱭᱩᱜ ᱛᱟᱦᱮᱱᱟ ᱢᱤᱫ ᱜᱷᱟᱹᱲᱤᱡ ᱟᱫᱚ ᱵᱚᱱᱫᱚ ᱫᱚ ᱵᱟᱝ ᱛᱟᱦᱮᱱ ᱛᱟᱦᱮᱸᱱᱟ᱾ ᱚᱱᱟ ᱫᱚ ᱦᱩᱸ
ᱟᱨᱚ ᱱᱚᱛᱮ ᱟᱞᱮ ᱫᱷᱟᱨᱮᱛᱮ ᱧᱮᱞ ᱞᱮᱠᱷᱟᱱᱡ ᱫᱚ ᱵᱟᱝᱢᱟ ᱠᱷᱮᱞ ᱫᱚ ᱦᱚᱭᱛᱳ ᱟᱹᱭᱩᱵ ᱵᱮᱲᱟ ᱫᱚ ᱱᱮᱛᱟᱨ ᱫᱚ ᱫᱟᱜ ᱫᱤᱱ᱾ ᱛᱚ ᱦᱳᱭᱛᱚ ᱡᱩᱫᱤ ᱵᱟᱭ ᱫᱟᱜ ᱵᱟᱲᱟ ᱞᱮᱠᱷᱟᱱ ᱦᱟᱸᱜ ᱢᱟᱴᱷᱨᱮ ᱵᱳᱞ ᱠᱚᱜᱮᱞᱮ ᱠᱷᱮᱞᱟ᱾ ᱟ ᱦᱚᱭᱛᱳ ᱫᱟᱜ ᱵᱟᱲᱟ ᱞᱮᱠᱟᱱ ᱦᱟᱸᱜ ᱟᱞᱮ ᱫᱚ ᱩᱱ ᱴᱟᱭᱤᱢ ᱫᱚ ᱦᱟᱸᱜ ᱚᱱᱮ ᱚᱱᱟ ᱵᱷᱚᱞᱤᱵᱚᱞ ᱦᱚᱸᱞᱮ ᱠᱷᱮᱞ ᱜᱮᱭᱟ ᱚᱱᱟ ᱫᱟᱜ ᱨᱮ ᱟᱢ ᱵᱷᱚᱞᱤᱵᱚᱞ᱾ ᱠᱷᱮᱞ ᱟᱹᱰᱤ ᱢᱟᱱᱮ ᱡᱚᱛᱚ ᱠᱚᱜᱮ ᱛᱮᱜᱮ ᱟᱹᱰᱤ ᱢᱚᱸᱡᱽ ᱜᱮ ᱵᱩᱡᱩᱜ ᱜᱮᱭᱟ ᱚᱱᱟᱛᱮ ᱚᱱᱟ ᱦᱚᱸᱞᱮ ᱠᱷᱮᱞ ᱜᱚᱫ ᱜᱮᱭᱟ ᱦᱟᱸᱜ ᱟᱞᱮ ᱫᱚ᱾ ᱛᱯᱚᱨ ᱱᱚᱠᱚ ᱟᱫᱟᱨᱥ ᱟᱵ᱾ ᱠᱟ ᱱᱤᱛᱚᱜ ᱡᱮᱢᱚᱱ ᱫᱟᱠᱟ ᱠᱚ ᱡᱚᱢ ᱵᱟᱲᱟ ᱠᱟᱛᱮᱫ ᱱᱤᱛᱚᱜ ᱫᱟᱠᱟ ᱠᱚ ᱡᱚᱢ ᱵᱟᱲᱟ ᱠᱟᱛᱮᱫ ᱠᱮᱨᱟᱢ ᱢᱮᱱᱟᱜ ᱛᱟᱞᱮᱭᱟ ᱚᱸᱰᱮ ᱳᱭ ᱠᱮᱨᱟᱢ ᱠᱚᱦᱚᱸ ᱞᱮ ᱠᱷᱮᱞ ᱜᱮᱭᱟ ᱫᱤᱠᱩᱫᱚᱚ ᱚᱱᱮ ᱪ ᱞᱟᱹᱭᱟ ᱞᱩᱰᱩ ᱞᱩᱰᱩ᱾ ᱦᱚᱠᱚ ᱠᱷᱮᱞ ᱵᱟᱲᱟᱭ ᱛᱟᱞᱮ ᱜᱮᱭᱟ᱾
ᱟᱫᱚ ᱟᱞᱮ ᱫᱚ ᱦᱟᱸᱜ ᱱᱚᱰᱮ ᱦᱳᱥᱴᱮᱞ ᱨᱮᱫᱚ ᱦᱟᱸᱜ ᱢᱮᱱᱟᱜ ᱫᱚ ᱢᱮᱱᱟᱜ ᱠᱟᱫᱟ ᱦᱟᱸᱜ ᱢᱮᱱᱠᱷᱟᱱ ᱟᱫᱚ᱾ ᱚᱱᱟ ᱠᱚᱫᱚ ᱤᱧᱦᱚ ᱤᱧ ᱵᱟᱹᱧ ᱠᱷᱮᱞ ᱛᱟᱦᱮᱱᱟ ᱟᱨ᱾ ᱱᱚᱰᱮ ᱱᱟᱭᱤᱴ ᱟᱞᱮ ᱞᱮ ᱠᱷᱮᱞ ᱛᱟᱦᱮᱱᱟ ᱱᱚᱸᱰᱮ ᱞᱟᱭᱤᱴ ᱯᱩᱨᱟᱹ ᱜᱨᱟᱩᱱᱰ ᱦᱮᱱᱟᱜ ᱟᱠᱟᱫ ᱛᱟᱞᱮᱭᱟ᱾ ᱛᱟᱞᱟ ᱨᱮᱜᱮ ᱦᱳᱥᱴᱮᱞ ᱵᱷᱤᱛᱨᱤ ᱨᱮᱜᱮ ᱟᱫᱚ ᱞᱟᱭᱤᱴ ᱠᱚᱦᱚᱸ ᱫᱚᱢᱮ ᱢᱮᱱᱟᱜ ᱠᱟᱜ-ᱟ ᱟᱫᱚ ᱧᱤᱫᱟᱹ ᱦᱚᱞᱟ ᱦᱤᱞᱚᱜ ᱚᱝᱠᱟ ᱢᱟᱡᱷᱮᱢᱚᱫᱽᱫᱷᱮ ᱢᱟᱡᱷᱮᱢᱚᱫᱽᱫᱷᱮ ᱫᱚ ᱵᱟᱝ ᱯᱨᱚᱛᱤ ᱫᱤᱱ ᱞᱮᱠᱟᱛᱮ ᱜᱮ ᱠᱷᱮᱞ ᱛᱟᱦᱮᱱᱟ ᱟᱫᱚ ᱱᱚᱜ-ᱚᱭ ᱱᱚᱣᱟ ᱫᱟᱜ ᱡᱟᱹᱯᱩᱫ ᱟᱠᱟᱫ ᱛᱮ ᱚᱱᱮ ᱦᱚᱞᱟ ᱢᱟᱱᱫᱷᱮᱨ ᱠᱷᱚᱱ ᱟᱫᱚ᱾ ᱛᱷᱚᱲᱟ ᱞᱚᱦᱚᱫ ᱵᱟᱲᱟᱣ ᱟᱠᱟᱱ ᱛᱮ ᱴᱟᱺᱰᱤ ᱠᱚ ᱟᱫᱚᱞᱮ ᱵᱚᱱᱫᱚ ᱧᱚᱜ ᱟ ᱠᱟᱜᱼᱟ ᱦᱟᱸᱜ᱾ ᱟᱨᱵᱟᱠᱷᱟᱱ ᱱᱚᱜ ᱱᱚᱝᱟᱱ ᱚᱠᱛᱚ ᱫᱚ ᱱᱚᱜᱚᱭ ᱡᱚᱢ ᱵᱟᱲᱟ ᱠᱟᱛᱮ ᱟᱫᱚ ᱛᱟᱦᱚᱞᱮ ᱫᱚ ᱩᱱ ᱫᱚ ᱠᱷᱮᱞ ᱦᱩᱭᱩᱜ ᱛᱟᱦᱮᱸᱫ᱾ ᱢᱤᱫ ᱜᱷᱟᱹᱲᱤ ᱛᱟᱨᱯᱚᱨᱮ᱾ ᱟᱫᱚ ᱚᱱᱛᱮᱱᱟᱜ ᱠᱟᱹᱢᱤ ᱠᱚᱫᱚ ᱦᱟᱸᱜ ᱡᱟᱹᱯᱤᱫ ᱟᱫᱚ ᱦᱟᱸᱜ ᱡᱚᱢ ᱵᱟᱲᱟ ᱠᱟᱛᱮᱫ ᱫᱚ
ᱦᱳᱭ ᱦᱳᱭ ᱟᱞᱮ ᱦᱚᱸ ᱧᱤᱫᱟᱹ ᱵᱮᱲᱟ ᱡᱚᱢ ᱵᱟᱲᱟ ᱠᱟᱛᱮᱫ ᱢᱤᱫ ᱥᱩᱢᱟᱹᱭ ᱫᱚ ᱚᱱᱮ ᱚᱱᱟ ᱞᱮ ᱠᱷᱮᱞᱮᱫ ᱛᱟᱦᱮᱸᱫ ᱵᱚᱨᱥᱟ ᱫᱤᱱ ᱚᱱᱟ ᱠᱷᱚᱱ ᱠᱤᱪᱷᱩ ᱫᱤᱱ ᱢᱟᱲᱟᱝ ᱵᱚᱨᱥᱟ ᱢᱟᱲᱟᱝ ᱢᱟᱱᱮ ᱚᱱᱮ ᱚᱱᱟ ᱵᱮᱴᱢᱤᱱᱴᱚᱱ ᱩᱱ ᱥᱩᱢᱟᱹᱭ ᱫᱚ ᱚᱱᱟ ᱫᱚ ᱛᱤᱠᱤᱱ ᱠᱚᱫᱚ ᱵᱟᱞᱮ
ᱦᱩᱸ ᱦᱩᱸ ᱦᱮᱸ ᱢᱟ ᱜᱚᱝᱠᱮ ᱛᱟᱦᱚᱞᱮ ᱦᱟᱸᱜ ᱯᱚᱨᱮ ᱞᱟᱝ ᱨᱚᱯᱚᱲᱟ ᱦᱟᱸᱜ ᱚᱱᱠᱟ ᱜᱮ᱾
ᱛᱳ ᱟᱞᱟᱝᱟᱜ ᱡᱟᱦᱟᱸ ᱴᱟᱭᱤᱢ ᱠᱚ ᱮᱢᱟᱜ ᱞᱮᱱ ᱛᱟᱦᱮᱸᱫ ᱚᱱᱟᱦᱚᱸᱻ ᱚᱠᱛᱚ ᱠᱚᱫᱚ ᱦᱮᱡ ᱦᱩᱭ ᱠᱟᱱᱟ ᱦᱟᱸᱜ ᱢᱟᱱᱮ ᱥᱮᱴᱮᱨ ᱦᱤᱡᱩᱜ ᱠᱟᱱᱟ ᱦᱟᱸᱜ᱾
ᱦᱩᱸ ᱦᱩᱸ ᱦᱩᱸ ᱦᱮᱸ ᱢᱟ ᱛᱟᱦᱞᱮ ᱦᱟᱸᱜ ᱟᱨᱦᱚ ᱚᱱᱠᱟ ᱜᱮ ᱨᱚᱯᱚᱲᱚᱜ ᱦᱩᱭᱩᱜᱼᱟ ᱦᱟᱸᱜ ᱢᱟ ᱦᱮᱸ ᱡᱚᱦᱟᱨᱜᱮ ᱡᱚᱦᱟᱨᱜᱮ